ᱥᱟᱹᱜᱩᱱ ᱛᱤᱠᱤᱱ ᱜᱚᱢᱠᱮ
ᱦᱮᱸ ᱥᱟᱹᱜᱩᱱ ᱛᱤᱠᱤᱱ ᱜᱚᱝᱠᱮ
ᱛᱟᱯᱚᱨᱮ ᱪᱮᱫ ᱠᱷᱚᱵᱚᱨ ᱠᱚ ᱟᱯᱮᱥᱮᱱ
ᱵᱮᱥᱤ ᱫᱚ ᱠᱷᱚᱵᱚᱨ ᱫᱚ ᱴᱷᱤᱠ ᱵᱟᱲᱟ ᱜᱮ ᱢᱮᱱᱟᱜᱼᱟ ᱟᱯᱮ ᱚᱱᱛᱮ ᱫᱚ
ᱦᱮᱸ ᱟᱞᱮ ᱥᱮᱱ ᱦᱚᱸ ᱴᱷᱤᱠ ᱜᱮ
ᱪᱚ ᱛᱟᱦᱚᱠᱮ ᱵᱮᱥᱤ ᱚᱠᱛᱚ ᱛᱚ ᱵᱟᱝᱞᱟᱝ ᱯᱚᱞᱚᱢ ᱛᱮ ᱠᱤᱪᱷᱩ ᱢᱮᱱ ᱴᱚᱯᱤᱠ ᱨᱮᱞᱟᱝ ᱦᱮᱡ ᱞᱮᱱᱜᱮ ᱱᱚᱣᱟ ᱱᱤᱛᱚᱜ ᱡᱟᱦᱟᱸ ᱚᱞᱚᱜ ᱯᱟᱲᱦᱟᱣ ᱠᱚ ᱦᱩᱭᱩᱜ ᱠᱟᱱᱟ ᱢᱟᱱᱮ ᱚᱠᱟ ᱞᱟᱭᱤᱱ ᱛᱮ ᱯᱟᱲᱦᱟᱣ ᱞᱮᱱᱠᱷᱟᱱ ᱟᱵᱚ ᱟᱵᱚ ᱡᱟᱦᱟᱸ ᱯᱤᱪᱷᱭᱟᱹ ᱯᱚᱲᱟ ᱥᱚᱢᱟᱡᱽ ᱠᱚ ᱢᱮᱱᱟᱜᱼᱟ ᱦᱮᱡ ᱫᱟᱲᱮᱭᱟᱜᱼᱟ ᱵᱚ ᱥᱟᱢᱟᱝ ᱥᱮᱫ ᱰᱤᱡᱤᱴᱮᱞ ᱤᱱᱰᱤᱭᱟ ᱥᱟᱞᱟᱜ ᱵᱚᱱ ᱦᱮᱡ ᱫᱟᱲᱮᱭᱟᱜᱼᱟ ᱚᱱᱟ ᱱᱤᱭᱮ ᱛᱮᱵᱚᱱ ᱨᱚᱯᱚᱲ ᱞᱮᱜᱮ ᱠᱟᱹᱴᱤᱡ
ᱴᱷᱤᱠ ᱜᱮᱭᱟ ᱜᱚᱝᱠᱮ
ᱟᱹᱵᱤᱱ ᱫᱚ ᱟᱵᱤᱱᱟᱜ ᱮᱠᱥᱯᱮᱨᱤᱭᱮᱱᱥ ᱛᱮ ᱪᱮᱠᱟ ᱵᱤᱱ ᱵᱩᱡᱷᱟᱹᱣ ᱠᱼᱟ ᱡᱮ ᱪᱮᱫ ᱞᱮᱠᱟ ᱞᱟᱭᱤᱱ ᱛᱮ ᱯᱟᱲᱦᱟᱣ ᱞᱮᱱ ᱠᱷᱟᱱ ᱵᱷᱟᱹᱜᱤᱜᱼᱟ ᱟᱨ ᱪᱮᱫ ᱞᱟᱹᱭᱤᱱ ᱛᱮ ᱯᱟᱲᱦᱟᱣ ᱞᱮᱱᱠᱷᱟᱱ ᱫᱚ ᱚᱱᱟ ᱞᱟᱹᱭᱤᱱᱮᱢ ᱪᱟᱞᱟᱣ ᱫᱟᱲᱮᱭᱟᱜᱼᱟ ᱪᱮᱫ ᱛᱮᱠᱷᱟᱱ ᱫᱚ ᱵᱟᱢ ᱪᱟᱞᱟᱣ ᱫᱟᱲᱮᱭᱟᱜᱼᱟ ᱟᱵᱤᱱᱟᱜ ᱮᱠᱥᱯᱨᱤᱭᱮᱱᱥ ᱠᱟᱹᱴᱤᱡ ᱥᱮᱭᱟᱨ ᱵᱤᱱ ᱛᱤᱱᱟᱹᱜ ᱵᱤᱱ ᱵᱟᱲᱟᱭᱟ
ᱟᱪᱪᱷᱟ ᱜᱚᱝᱠᱮ ᱜᱚᱝᱠᱮ ᱱᱮᱛᱟᱨ ᱢᱟᱞᱤᱧ ᱧᱮᱞᱮᱫᱼᱟ ᱡᱟᱦᱟᱱᱟᱜ ᱜᱮ ᱚᱱᱠᱟ ᱠᱚᱢᱯᱤᱭᱩᱴᱟᱨ ᱠᱚᱜᱮ ᱵᱮᱥᱤ ᱢᱟ ᱪᱟᱞᱟᱜ ᱠᱟᱱᱟ ᱡᱩᱜᱽ ᱦᱚᱸ ᱯᱟᱞᱴᱟᱜ ᱠᱟᱱᱟ ᱠᱚᱢᱯᱤᱭᱩᱴᱟᱨ ᱥᱮᱱ ᱜᱮ ᱵᱮᱥᱤ ᱜᱤᱫᱽᱨᱟᱹ ᱠᱚ ᱠᱚ ᱫᱟᱹᱲᱮᱜᱼᱟ
ᱦ
ᱡᱩᱜᱽ ᱦᱚᱸ ᱚᱱᱛᱮ ᱚᱱᱟ ᱥᱮᱱ ᱜᱮ ᱱᱤᱨᱵᱷᱚᱨᱚᱜ ᱠᱟᱱᱟ ᱡᱟᱹᱥᱛᱤ ᱟᱨ ᱚᱱᱠᱟ ᱞᱤᱧ ᱞᱟᱹᱭ ᱞᱮᱠᱷᱟᱱ ᱚᱱᱟ ᱥᱟᱶᱛᱮ ᱯᱞᱟᱥ ᱩᱱᱟᱹᱜ ᱪᱟᱹᱠᱨᱤ ᱵᱟᱹᱠᱨᱤ ᱠᱷᱚᱱᱟᱜ ᱡᱟᱹᱥᱛᱤ ᱵᱤᱡᱽᱱᱮᱥ ᱥᱮᱱ ᱜᱮ ᱦᱚᱲ ᱠᱚ ᱫᱟᱹᱲᱮᱜᱼᱟ ᱡᱟᱹᱥᱛᱤ
ᱦᱳᱭ ᱦᱳᱭ
ᱦᱮᱸ ᱟᱨ ᱢᱤᱫᱴᱟᱝ ᱪᱟᱹᱠᱨᱤ ᱥᱟᱶᱛᱮ ᱡᱩᱫᱤ ᱟᱵᱤᱱᱟᱜ ᱵᱤᱡᱽᱱᱮᱥ ᱠᱚ ᱛᱟᱦᱮᱱ ᱠᱷᱟᱱ ᱫᱚ ᱠᱷᱩᱵ ᱵᱷᱟᱜᱤ ᱢᱟᱱᱮ ᱪᱟᱞᱟᱜᱼᱟ ᱥᱚᱝᱥᱟᱨ ᱠᱚ ᱵᱷᱟᱹᱜᱮ ᱧᱚᱜ ᱛᱟᱦᱮᱸ ᱞᱟᱭᱯᱷ ᱮᱥᱴᱟᱤᱞ ᱢᱟ ᱦᱟᱡᱩᱜ ᱠᱟᱱ ᱡᱩᱜᱽ ᱨᱮ ᱥᱮᱻ ᱱᱚᱣᱟ ᱰᱤᱡᱤᱴᱟᱞ ᱡᱩᱜᱽ ᱨᱮ ᱟᱹᱵᱤᱱ ᱪᱟᱞᱟᱣ ᱠᱟᱛᱮᱫ ᱵᱤᱱ ᱛᱟᱦᱮᱸ ᱫᱟᱲᱮᱭᱟᱜᱼᱟ᱾
ᱦᱩᱸᱻ
ᱚᱱᱟ ᱞᱮᱠᱟ ᱛᱮ ᱞᱤᱧ ᱧᱮᱞᱮᱫᱼᱟ ᱡᱮ ᱱᱚᱜᱼᱚᱭ ᱥᱟᱭᱮᱱᱥ ᱥᱟᱵᱡᱮᱠᱴ ᱠᱚ ᱠᱚᱢᱯᱤᱭᱩᱴᱟᱨ ᱥᱟᱭᱮᱱᱥ ᱠᱚ ᱥᱮ ᱱᱚᱣᱟ ᱠᱚᱢᱟᱨᱥ ᱨᱮᱭᱟᱜ ᱠᱚ ᱵᱤᱡᱽᱱᱮᱥ ᱤᱭᱟᱹ ᱠᱚ ᱥᱴᱟᱰᱤ ᱚᱱᱟ ᱠᱚ ᱚᱱᱟ ᱠᱚ ᱞᱟᱭᱤᱱ ᱨᱮ ᱪᱟᱞᱟᱣ ᱞᱮᱠᱷᱟᱱ ᱟᱹᱞᱤᱧ ᱢᱚᱱᱮ ᱛᱮᱫᱚ ᱠᱟᱹᱡ ᱵᱷᱟᱹᱜᱮ ᱧᱚᱜ ᱞᱤᱧ ᱵᱩᱡᱷᱟᱹᱣᱼᱟ ᱱᱤᱭᱟᱹ ᱡᱩᱜᱽ ᱨᱮᱫᱚ
ᱩᱸ ᱦᱩᱸ
ᱦᱮᱸ ᱟᱹᱵᱤᱱ ᱞᱮᱠᱟᱛᱮᱫᱚ ᱪᱮᱠᱟ ᱵᱤᱱ ᱢᱚᱱᱮᱭᱮᱫᱼᱟ ᱟᱹᱵᱤᱱ
ᱟᱹᱞᱤᱧ ᱞᱮᱠᱟ ᱛᱮᱦᱚᱸᱻ ᱡᱩᱫᱤ ᱞᱤᱧ ᱞᱟᱹᱭᱟ ᱚᱱᱟ᱾ ᱱᱚᱣᱟ ᱡᱟᱦᱟᱸ ᱠᱚᱢᱯᱤᱭᱩᱴᱟᱨ ᱴᱟᱜ ᱢᱮᱱᱟᱜᱼᱟ ᱱᱤᱛᱳᱜ ᱫᱚ ᱮᱠᱫᱚᱢ ᱫᱩᱱᱤᱭᱟᱹᱴᱟᱜ ᱯᱩᱨᱟᱹ ᱰᱳᱢᱤᱱᱮᱱᱴ ᱤᱫᱤ ᱟᱠᱟᱫ ᱟᱭ ᱛᱚ ᱠᱚᱢᱯᱤᱭᱩᱴᱟᱨ ᱤᱱᱴᱟᱨᱱᱮᱴ ᱵᱟᱝᱠᱷᱟᱱ ᱢᱟ ᱪᱮᱫ ᱦᱚᱸ ᱵᱟᱝᱟ ᱱᱚᱝᱠᱟ᱾ ᱚᱱᱮ ᱡᱩᱫᱤ ᱚᱱᱟ ᱯᱷᱟᱣᱩᱱᱰᱮᱥᱚᱱ ᱱᱚᱣᱟ ᱠᱚ ᱡᱩᱫᱤ ᱵᱟᱝ ᱛᱟᱦᱮᱸ ᱠᱚᱜᱼᱟ ᱠᱚᱢᱯᱤᱭᱩᱴᱟᱨ ᱨᱮᱱᱟᱜ ᱦᱳᱭᱛᱳ ᱱᱚᱝᱠᱟ ᱱᱤᱛᱚᱜ ᱠᱚᱞ ᱛᱮᱵᱚᱱ ᱨᱚᱯᱚᱲ ᱠᱟᱱᱟ ᱚᱱᱟ ᱦᱚᱸ ᱦᱳᱭᱛᱳ ᱵᱟᱝ ᱜᱟᱱ ᱠᱚᱜᱼᱟ ᱟᱨ ᱱᱤᱛ ᱛᱚ ᱵᱟᱹᱭ ᱵᱟᱹᱭ ᱛᱮ ᱦᱮᱻ ᱮ ᱟᱭ ᱢᱮᱥᱤᱱ ᱞᱟᱨᱱᱤᱝ ᱠᱚ ᱦᱤᱡᱩᱜ ᱠᱟᱱᱟ ᱟᱨᱦᱚᱸ ᱰᱮᱵᱷᱞᱚᱯ ᱤᱫᱤᱜ ᱠᱟᱱᱟ
ᱦᱮᱸ ᱜᱚᱝᱠᱮ
ᱟᱨ ᱡᱟᱦᱟᱸ ᱥᱟᱱᱛᱟᱞᱤ ᱨᱮᱱᱟᱜ ᱡᱟᱦᱟᱸ ᱟᱵᱚᱣᱟᱜ ᱠᱟᱞᱪᱟᱨ ᱥᱮ ᱚᱱᱟ ᱵᱟᱹᱭ ᱵᱟᱹᱭᱛᱮ ᱮᱴᱟᱜ ᱡᱟᱦᱟᱸ ᱞᱮᱝᱜᱩᱭᱮᱡᱽ ᱠᱚ ᱢᱮᱱᱟᱜᱼᱟ ᱚᱱᱟ ᱞᱮᱠᱟᱜᱮ ᱟᱵᱚ ᱦᱚᱸ ᱢᱟᱱᱮ ᱨᱟᱠᱟᱵ ᱤᱫᱤᱜ ᱠᱟᱱ ᱛᱟᱵᱚᱱᱟ᱾
ᱦᱮᱸ ᱜᱚᱝᱠᱮ
ᱟᱨ ᱡᱟᱦᱟᱸ ᱵᱟᱹᱠᱤ ᱡᱟᱦᱟᱸ ᱟᱴ ᱥᱟᱵᱽᱡᱮᱠᱴ ᱢᱮᱱᱟᱜᱼᱟ ᱵᱟᱝᱞᱟ᱾ ᱵᱟᱝᱞᱟ ᱤᱝᱞᱤᱥ ᱥᱯᱮᱱᱤᱥ ᱛᱩᱨᱠᱤ ᱡᱚ ᱠᱤ ᱡᱟᱦᱟᱸ ᱱᱮᱯᱟᱞᱤ ᱠᱚ ᱢᱮᱱᱟᱜ ᱫᱚ ᱚᱱᱟ ᱠᱚᱦᱚᱸ ᱟᱠᱚᱣᱟᱜ ᱡᱟᱦᱟᱸ ᱯᱟᱹᱦᱤᱞ ᱠᱟᱞᱪᱟᱨ ᱢᱮᱱᱟᱜᱼᱟ ᱚᱱᱟ ᱠᱚ ᱥᱟᱵ ᱫᱚᱦᱚ ᱞᱮᱠᱟ ᱚᱱᱟ ᱦᱚᱸᱻ ᱴᱷᱤᱠ ᱜᱮᱭᱟ ᱟᱨ ᱡᱟᱦᱟᱸ ᱰᱤᱡᱤᱴᱟᱞ ᱡᱟᱦᱟᱸ ᱱᱤᱛᱚᱜ ᱡᱮ ᱡᱩᱜᱽ ᱦᱮᱡ ᱠᱟᱱᱟ ᱚᱱᱟ ᱚᱱᱩᱡᱟᱭᱤ ᱱᱚᱣᱟᱴᱟᱜ ᱠᱚᱢᱯᱤᱭᱩᱴᱟᱨ ᱠᱚᱦᱚᱸ ᱴᱷᱤᱠ ᱜᱤᱭᱟᱹ ᱢᱟᱱᱮ ᱡᱮ ᱱᱤᱡᱟᱜ ᱡᱟᱭᱜᱟ ᱨᱮ ᱴᱷᱤᱠ ᱜᱮᱭᱟᱹ ᱠᱤᱱᱛᱩ ᱡᱟᱦᱟᱻ ᱡᱟᱦᱟᱸ ᱵᱷᱮᱞᱩ ᱡᱟᱹᱥᱛᱤ ᱧᱟᱢᱟᱭ ᱚᱱᱟ ᱛᱚ ᱱᱚᱜᱼᱚᱭ ᱱᱚᱣᱟ ᱠᱚᱢᱯᱤᱭᱩᱴᱟᱨ ᱜᱮ ᱡᱟᱹᱥᱛᱤ ᱧᱟᱢᱮᱫᱼᱟᱭ ᱠᱚᱢᱯᱤᱭᱩᱴᱟᱨ ᱟᱨ ᱥᱟᱭᱮᱱᱥ ᱥᱟᱵᱽᱡᱮᱠᱴ ᱤᱧᱡᱤᱱᱤᱭᱟᱨᱤᱝ ᱥᱟᱵᱽᱡᱮᱠᱴ ᱠᱚ ᱡᱟᱹᱞᱤᱧ ᱵᱩᱡᱷᱟᱹᱣ ᱠᱟᱜ ᱟᱹᱞᱤᱧᱟᱜ ᱮᱥᱯᱮᱨᱤᱭᱮᱱᱥ ᱛᱮ
ᱦᱮᱸ ᱜᱚᱢᱠᱮ ᱟᱫᱚ ᱟᱹᱞᱤᱧ ᱞᱤᱧ ᱞᱟᱹᱭᱮᱫᱼᱟ ᱡᱮ ᱱᱚᱜᱼᱚᱭ ᱟᱵᱚ ᱥᱟᱱᱛᱟᱲ ᱜᱤᱫᱽᱨᱟᱹ ᱦᱚ ᱠᱚ ᱱᱤᱭᱟᱹ ᱯᱚᱨ ᱥᱮ ᱟᱵᱚ ᱟᱹᱛᱩᱳ ᱫᱤᱥᱚᱢ ᱨᱮᱱ ᱜᱤᱫᱽᱨᱟᱹ ᱠᱚᱫᱚ ᱤᱱᱟᱹᱜ ᱢᱟᱫᱷᱚᱢᱤᱮᱠᱥ ᱠᱚ ᱯᱟᱥ ᱠᱟᱛᱮᱫ ᱚᱱᱠᱟᱱ ᱮᱰᱤᱭᱟᱹ ᱠᱚ ᱵᱟᱠᱚ ᱧᱟᱢᱮᱫᱼᱟ ᱥᱮ ᱡᱟᱦᱟᱸᱭ ᱴᱷᱮᱱ ᱠᱷᱚᱱ ᱚᱱᱠᱟ ᱤᱭᱟᱹ ᱠᱚᱠᱚ ᱦᱟᱛᱟᱣᱟ ᱮᱠᱥᱯᱮᱨᱤᱭᱮᱱᱥ ᱠᱚ ᱚᱱᱟ ᱩᱱᱟᱹᱜ ᱴᱟ ᱠᱷᱩᱵ ᱵᱟᱠᱚ ᱧᱟᱢ ᱞᱮᱱᱟ ᱡᱟᱨ ᱯᱷᱚᱞᱚ ᱵᱮᱥᱤᱨ ᱵᱷᱟᱜᱽ ᱜᱮ ᱟᱴᱥ ᱥᱮᱱ ᱠᱚ ᱪᱟᱞᱟᱜᱼᱟ ᱥᱟᱶᱛᱮ ᱩᱱᱠᱩ ᱡᱷᱟᱹᱞ ᱠᱚᱨᱮ ᱯᱟᱲᱦᱟᱣ ᱨᱮᱭᱟᱜ ᱥᱩᱵᱤᱫᱷᱟ ᱵᱟᱝ ᱥᱟᱞᱟᱜ ᱥᱮ ᱦᱟᱱᱟ ᱱᱟᱣᱟ ᱚᱥᱩᱵᱤᱫᱟ ᱠᱷᱟᱹᱛᱤᱨ ᱩᱱᱠᱩ ᱥᱟᱭᱮᱱᱥ ᱨᱮᱱ ᱩᱱᱟᱹᱜ ᱵᱟᱠᱚ ᱪᱟᱞᱟᱣ ᱫᱟᱲᱭᱟᱜ ᱜᱮᱭᱟ ᱟᱨᱞᱤᱧ ᱧᱮᱞᱮᱫᱼᱟ ᱡᱮ ᱱᱚᱜᱼᱚᱭ ᱟᱵᱚ ᱥᱟᱱᱛᱟᱲ ᱜᱤᱫᱽᱨᱟᱹ ᱠᱚᱫᱚ ᱯᱳᱭᱞᱳ ᱫᱚ ᱚᱱᱟ ᱟᱨᱴᱥ ᱨᱮᱠᱚ ᱪᱚᱭᱮᱥᱟᱜ ᱠᱟᱱᱟ ᱯᱨᱟᱭ ᱱᱟᱭᱤᱱ ᱴᱤ ᱯᱟᱨᱥᱮᱱᱴ ᱜᱮ ᱟᱨᱴᱥ ᱥᱮᱱ ᱠᱚ ᱪᱟᱞᱟᱜᱼᱟ ᱫᱚᱥ ᱯᱟᱨᱥᱮᱱᱴ ᱜᱮ ᱥᱟᱭᱮᱱᱥ ᱨᱮᱱ ᱠᱚ ᱪᱟᱞᱟᱜ ᱠᱟᱱᱟ ᱱᱚᱣᱟ ᱠᱚ ᱧᱮᱞ ᱧᱟᱢᱚᱜ ᱠᱟᱱᱟ ᱟᱵᱚ ᱥᱟᱱᱛᱟᱲ ᱥᱴᱩᱰᱮᱱᱴ ᱠᱚᱴᱷᱮᱱ
ᱟᱹᱰᱤ ᱤᱭᱟᱹ ᱦᱚᱲ ᱚᱱᱟᱴᱟᱜ ᱜᱮ ᱟᱞᱮᱻ ᱟᱞᱮ ᱱᱚᱛᱮ ᱥᱩᱫᱩ ᱟᱞᱮ ᱱᱚᱛᱮ ᱫᱚ ᱵᱟᱝᱟ ᱵᱟᱹᱠᱤ ᱡᱟᱦᱟᱸ ᱧᱮᱞ ᱵᱟᱲᱟ ᱦᱩᱭ ᱠᱟᱱᱟ ᱱᱤᱭᱩᱡᱽ ᱠᱚᱨᱮ ᱚᱱᱟ ᱠᱚ ᱠᱟᱨᱚᱱ ᱛᱮᱜᱮ ᱠᱤᱪᱷᱩ ᱡᱟᱦᱟᱸ ᱴᱮᱞᱮᱱᱴ ᱠᱚ ᱛᱟᱦᱮᱱ ᱛᱟᱠᱚ ᱫᱚ ᱩᱱᱠᱩ ᱥᱟᱱᱛᱟᱲ ᱜᱤᱫᱽᱨᱟᱹ ᱠᱚ ᱚᱱᱟ ᱵᱟᱫ ᱛᱮ ᱵᱟᱹᱠᱤ ᱡᱟᱦᱟᱸᱭ ᱜᱤᱫᱽᱨᱟᱹ ᱠᱚ ᱩᱱᱠᱩᱻ ᱚᱱᱠᱟᱱ ᱡᱩᱫᱤᱭᱳ ᱴᱨᱮᱱ ᱛᱟᱦᱮᱱ ᱛᱟᱠᱚ ᱨᱮᱦᱚᱸ ᱢᱟᱱᱮ ᱵᱨᱮᱱ ᱚᱱᱠᱟᱱ ᱠᱮᱯᱟᱥᱤᱴᱤ ᱛᱟᱦᱮᱱ ᱛᱟᱠᱚ ᱨᱮᱦᱚᱸ ᱚᱱᱠᱟ ᱵᱟᱠᱚ ᱵᱮᱵᱚᱦᱟᱨ ᱫᱟᱲᱮᱭᱟᱜᱼᱟ ᱠᱚ ᱴᱮᱞᱮᱱᱴ ᱠᱚ ᱵᱮᱠᱟᱨ ᱛᱟᱠᱚᱣᱟ ᱱᱚᱝᱠᱟ ᱠᱟᱛᱮ
ᱦᱮᱸ ᱜᱚᱢᱠᱮ
ᱠᱤᱪᱷᱩ ᱚᱱᱟ ᱛᱟᱦᱮᱬᱱ ᱜᱮᱭᱟ ᱥᱮ ᱢᱟᱱᱮ ᱚᱱᱟ ᱚᱲᱟᱜ ᱨᱮᱱᱟᱜ ᱠᱚ ᱯᱷᱮᱢᱮᱞᱤ ᱥᱚᱢᱚᱥᱥᱟ ᱠᱚ ᱛᱟᱦᱮᱸᱱᱟ ᱛᱟᱨᱯᱚᱨ ᱯᱷᱟᱭᱱᱮᱱᱥᱤᱭᱟᱞ ᱥᱚᱢᱚᱥᱥᱟ ᱠᱚ ᱛᱟᱦᱮᱸᱱ ᱛᱟᱠᱚ ᱜᱮᱭᱟ ᱛᱚ ᱚᱱᱟ ᱠᱚ ᱠᱷᱟᱹᱛᱤᱨ ᱦᱳᱭᱛᱳ ᱵᱟᱠᱚ ᱯᱟᱲᱦᱟᱣ ᱫᱟᱲᱮᱭᱟᱜ ᱜᱮᱭᱟ ᱠᱚ
ᱦᱮᱸ ᱜᱚᱝᱠᱮ
ᱦᱮᱸ
ᱚᱱᱟ ᱥᱟᱶᱛᱮ ᱟᱹᱞᱤᱧ ᱞᱤᱧ ᱧᱮᱞᱮᱫᱼᱟ ᱡᱮ ᱱᱚᱣᱟ ᱟᱵᱚ ᱟᱛᱩ ᱴᱚᱞᱟ ᱠᱚᱨᱮ ᱚᱱᱠᱟᱱ ᱤᱥᱠᱩᱞ ᱨᱮᱭᱟᱜ ᱥᱩᱵᱤᱫᱷᱟ ᱦᱚᱸ ᱵᱟᱹᱪᱩᱜᱼᱟ ᱡᱟᱦᱟᱸ ᱥᱟᱭᱮᱱᱥ ᱠᱚ ᱯᱟᱲᱦᱟᱣ ᱞᱟᱹᱜᱤᱫ ᱚᱱᱠᱟ ᱢᱟᱱᱮ ᱡᱷᱟᱹᱞ ᱡᱷᱟᱹᱞ ᱨᱮᱜᱮ ᱥᱠᱩᱞ ᱨᱮ ᱜᱮ ᱥᱮ ᱩᱱᱟᱹᱜ ᱵᱮᱥᱤ ᱚᱯᱷᱥᱮᱱ ᱦᱚᱸ ᱤᱥᱠᱩᱞ ᱫᱚ ᱵᱟᱹᱵᱤᱱ ᱧᱟᱢᱟ ᱡᱮ ᱱᱚᱣᱟ ᱱᱚᱣᱟ ᱠᱚ ᱥᱠᱩᱞ ᱨᱮ ᱧᱟᱢᱚᱜ ᱠᱟᱱᱟ
ᱦᱮᱜ ᱮ
ᱚᱱᱠᱟ ᱦᱚᱸ ᱥᱚᱢᱚᱥᱥᱟ ᱦᱚᱞᱤᱧ ᱧᱮᱞᱮᱫ ᱜᱮᱭᱟ ᱠᱤᱪᱷᱩ ᱠᱚᱫᱚ
ᱚᱱᱟ ᱥᱚᱢᱚᱥᱥᱟ ᱦᱚᱸ ᱚᱱᱟ ᱠᱤᱱᱛᱩ ᱡᱟᱞᱤᱧ ᱵᱟᱲᱟᱭᱟ ᱟᱹᱞᱤᱧ ᱡᱮ ᱮᱠᱴᱟ ᱛᱟᱦᱮᱸᱱᱟ ᱥᱮ ᱰᱤᱢᱟᱱᱰ ᱮᱱᱰ ᱥᱟᱯᱞᱟᱭ ᱢᱟᱱᱮ ᱦᱚᱲ ᱠᱚ ᱪᱮᱫᱮᱠᱟ ᱰᱤᱢᱟᱱᱰ ᱱᱟᱠᱚ ᱚᱱᱟ ᱚᱱᱩᱡᱟᱭᱤ ᱚᱱᱠᱟᱱ ᱥᱟ ᱯᱞᱟᱭ ᱟᱨ ᱚᱱᱠᱟᱱ ᱤᱥᱠᱩᱞ ᱠᱚ ᱛᱮᱭᱟᱨᱚᱜᱼᱟ ᱥᱮ ᱱᱤᱛᱚᱜ ᱵᱟᱹᱭ ᱵᱟᱹᱭ ᱛᱮ ᱟᱵᱚ ᱡᱮ ᱵᱚᱱ ᱵᱩᱡᱷᱟᱹᱣ ᱧᱟᱢᱮᱫᱼᱟᱵᱚᱱ ᱦᱚᱭᱛᱳ ᱡᱚᱠᱷᱚᱱ ᱟᱵᱚ ᱵᱚᱱ ᱦᱟᱨᱟ ᱤᱫᱤᱜ ᱟᱵᱚᱱ ᱛᱚᱥᱚᱠᱷᱚᱱᱛᱮ ᱦᱚᱭᱛᱳ ᱧᱮᱞ ᱵᱤᱱ ᱩᱸ ᱚᱲᱟᱜ ᱟᱹᱛᱩ ᱠᱮ ᱟᱛᱳ ᱦᱚᱭᱛᱳ ᱥᱟᱭᱮᱱᱥ ᱢᱟᱱᱮ ᱥᱟᱭᱮᱱᱥ ᱠᱚ ᱯᱟᱲᱦᱟᱣᱮᱫ ᱠᱚᱣᱟ ᱠᱚ ᱚᱱᱠᱟ ᱦᱩᱭ ᱫᱟᱲᱮᱭᱟᱜᱼᱟ ᱡᱮᱢᱚᱱ ᱯᱨᱚᱛᱷᱚᱢ ᱯᱟᱹᱦᱤᱞ ᱨᱮᱢᱟ ᱟᱵᱚ ᱟᱹᱛᱩ ᱠᱮ ᱟᱹᱛᱩ ᱢᱟ ᱤᱥᱠᱩᱞ ᱦᱚᱸ ᱵᱟᱝ ᱛᱟᱦᱮᱸᱭᱟ
ᱦᱮᱸ ᱜᱚᱢᱠᱮ ᱮᱴᱟᱜ ᱤᱥᱠᱩᱞ ᱥᱮ ᱡᱷᱟᱹᱞ ᱡᱷᱟᱹᱞ ᱛᱟᱲᱟᱢ ᱛᱮᱠᱚ ᱪᱟᱞᱟᱜ ᱛᱟᱦᱮᱸᱫ ᱜᱤᱫᱽᱨᱟᱹ ᱠᱚ ᱟᱸᱡᱚᱢ ᱟᱠᱟᱫᱼᱟ ᱞᱤᱧ ᱦᱟᱯᱲᱟᱢ ᱠᱚᱠᱚ ᱞᱟᱹᱭ ᱛᱟᱦᱮᱸᱫ ᱟᱨ ᱚᱱᱠᱟ ᱫᱚᱥ ᱠᱤᱞᱳᱢᱤᱴᱟᱨ ᱜᱟᱱ ᱛᱟᱲᱟᱢ ᱛᱮ ᱤᱥᱠᱩᱞ ᱠᱚ ᱪᱟᱞᱟᱜ ᱛᱟᱦᱮᱸᱜᱼᱟ
ᱦ
ᱟᱪᱪᱷᱟ ᱜᱚᱝᱠᱮ ᱛᱟᱦᱞᱮᱧ ᱟᱹᱵᱤᱱ ᱱᱩᱠᱩ ᱱᱟᱣᱟ ᱥᱴᱩᱰᱮᱱᱴ ᱠᱚ ᱡᱚᱫᱤ ᱴᱮᱱᱥ ᱴᱮᱱ ᱯᱚᱨᱮ ᱪᱮᱫ ᱠᱚ ᱤᱫᱤᱠᱟᱛᱮᱫ ᱯᱟᱲᱦᱟᱣ ᱞᱮᱱᱠᱷᱟᱱ ᱵᱷᱟᱹᱜᱤ ᱜᱟᱱᱚᱜᱼᱟ
ᱦᱮᱸ ᱚᱱᱟ ᱡᱩᱫᱤ ᱟᱡ ᱡᱩᱫᱤ ᱡᱟᱦᱟᱸᱭ ᱡᱩᱫᱤ ᱮᱠᱫᱚᱢ ᱯᱷᱩᱞᱯᱷᱤᱞ ᱡᱟᱦᱟᱸᱱᱟᱜ ᱵᱮᱠᱜᱨᱟᱣᱩᱱᱰ ᱴᱮᱠᱨᱟᱩᱱᱰ ᱡᱚᱛᱱᱟᱜ ᱡᱩᱫᱤ ᱴᱷᱤᱠ ᱜᱮ ᱛᱟᱭᱟ ᱩᱱᱤ ᱫᱚ ᱨᱮᱯᱷᱟᱨ ᱫᱚ ᱜᱟᱱᱚᱜ ᱜᱮᱭᱟ ᱡᱮ ᱢᱤᱫᱴᱟᱝ ᱡᱮᱱᱚ ᱤᱧᱡᱤᱱᱤᱭᱟᱨᱤᱝ ᱥᱮᱠᱥᱚᱱ ᱜᱮ ᱪᱟᱞᱟᱣ ᱟᱨ ᱵᱟᱦᱨᱮ ᱠᱷᱚᱱ ᱯᱟᱲᱦᱟᱣ ᱤᱫᱤᱜ ᱛᱮ ᱟᱫᱚ ᱵᱟᱦᱨᱮ ᱠᱷᱚᱱ ᱡᱟᱦᱟ ᱜᱮᱭᱟᱱᱮ ᱧᱟᱢᱟ ᱛᱟᱨᱯᱚᱨᱮ ᱡᱟᱦᱟᱭᱟᱜ ᱞᱳᱠᱟᱞ ᱮᱨᱤᱭᱟ ᱨᱮ ᱡᱟᱦᱟ ᱢᱮᱱᱟᱜ ᱛᱟᱭᱟ ᱥᱮ ᱚᱱᱟ ᱠᱚᱨᱮ ᱚᱱᱟ ᱢᱚᱰᱟ ᱱᱟᱭᱡᱮᱥᱚᱱ ᱴᱟᱜ ᱟᱹᱜᱩᱭ ᱢᱟ᱾
ᱦᱮᱸ ᱜᱚᱝᱠᱮ ᱟᱹᱰᱤ ᱵᱷᱟᱹᱜᱤ ᱡᱩᱠᱛᱤᱵᱤᱱ ᱫᱮᱠᱷᱟᱣᱟ
ᱚᱱᱟ ᱥᱟᱵᱡᱮᱠᱴ ᱠᱚ ᱢᱚᱫᱽᱫᱷᱮᱨᱮ ᱡᱩᱫᱤ ᱞᱤᱧ ᱞᱟᱹᱭᱟ
ᱦᱮᱸ
ᱯᱩᱭᱞᱳ ᱨᱮᱧ ᱞᱟ. ᱭ ᱢᱮᱛᱷ ᱢᱮᱛᱷ ᱫᱚ ᱞᱟᱹᱠᱛᱤ ᱜᱮᱭᱟ ᱟᱹᱰᱤ ᱠᱤᱪᱷᱩ ᱥᱟᱭᱮᱱᱥ ᱨᱮ ᱦᱤᱥᱟᱹᱵ ᱠᱤᱥᱟᱹᱵ ᱛᱟᱦᱮᱸᱱ ᱜᱮᱭᱟ ᱛᱚ
ᱦᱮᱸ ᱜᱚᱢᱠᱮ᱾
ᱱᱤᱛᱷ ᱛᱟᱯᱚᱨᱮ ᱠᱚᱢᱯᱤᱭᱩᱴᱟᱨ ᱥᱟᱭᱮᱱᱥ ᱵᱟᱝᱠᱷᱟᱱ ᱮᱯᱞᱤ ᱠᱮᱥᱟᱞ ᱢᱟᱫᱽᱫᱷᱚᱢᱤᱠ ᱯᱚᱨᱮ ᱟᱻᱟ ᱯᱷᱤᱡᱤᱠᱥ ᱦᱚᱸ ᱛᱟᱦᱮᱸ ᱞᱮᱱᱠᱷᱟᱱ ᱜᱟᱱᱚᱜ ᱜᱮᱭᱟ ᱪᱮᱫᱟᱜ ᱥᱮ ᱚᱱᱟ ᱡᱟᱦᱟᱸ ᱠᱚᱢᱯᱤᱭᱩᱴᱟᱨ ᱨᱮᱱᱟᱜ ᱡᱤᱱᱤᱥᱴᱟ ᱢᱮᱱᱟᱜᱼᱟ ᱟᱥᱮ, ᱚᱱᱟ ᱟᱹᱰᱤ ᱨᱤᱭᱟᱴ ᱜᱮᱭᱟ ᱥᱮ ᱚᱱᱟ ᱱᱮᱴᱚᱣᱟᱨᱠ ᱛᱟᱦᱮᱱ ᱜᱮᱭᱟ᱾
ᱟᱪᱪᱷᱟ
ᱤᱱᱟᱹ ᱠᱚᱫᱚ ᱢᱮᱱ ᱵᱟᱝᱠᱷᱟᱱ ᱠᱚᱢᱯᱤᱭᱩᱴᱟᱨ ᱚᱱᱟᱴᱟᱜ ᱥᱟᱭᱤᱱ ᱞᱟᱭᱤᱱ ᱦᱚᱸᱭ ᱯᱟᱲᱦᱟᱣ ᱫᱟᱲᱮᱭᱟᱜᱼᱟ ᱵᱟᱠᱷᱟᱱᱟᱜ ᱟᱨ ᱢᱤᱫᱴᱟᱝ ᱛᱟᱦᱮᱱᱟ᱾ ᱤᱦ ᱛᱟᱮ ᱫᱚ ᱪᱮᱫ ᱞᱮᱱᱟᱜ ᱮᱸᱻ ᱤᱞᱮᱠᱴᱨᱤᱠ ᱤᱞᱮᱠᱴᱨᱤᱠ ᱢᱤᱫᱴᱮᱱ ᱢᱤᱫᱴᱟᱝ ᱞᱟᱭᱤᱱ ᱛᱟᱦᱮᱱᱟ ᱥᱮ, ᱦᱩᱸ ᱤᱞᱮᱠᱴᱨᱚᱱᱤᱠᱥ ᱛᱮᱠᱚ ᱯᱟᱲᱦᱟᱜ ᱜᱮᱭᱟ ᱠᱚ᱾ ᱚᱵᱚᱥᱥᱚᱭ ᱥᱤᱢᱤᱞᱟᱨ ᱜᱮᱭᱟ ᱛᱚ ᱚᱱᱟ ᱛᱮᱦᱚᱸ ᱯᱟᱲᱦᱟᱣᱦᱚᱸ ᱠᱚ ᱫᱟᱲᱮᱭᱟᱜ ᱜᱮᱭᱟ ᱠᱚ᱾ ᱥᱩᱫᱩ ᱥᱩᱫᱷᱩ ᱡᱮ ᱠᱚᱢᱯᱤᱭᱩᱴᱟᱨ ᱱᱤᱭᱮᱛᱮ ᱯᱟᱲᱦᱟᱜᱼᱟᱭ᱾ ᱛᱟᱨᱯᱚᱨᱮ ᱠᱚᱢᱯᱤᱭᱩᱴᱟᱨ ᱱᱤᱭᱟ. ᱛᱮ ᱯᱟᱲᱦᱟᱣᱮᱱᱟᱭ ᱦᱟᱱᱟᱴᱟᱜ ᱥᱟᱵᱡᱮᱠᱴ ᱞᱟᱹᱜᱤᱫ ᱟᱨ ᱱᱚᱣᱟᱴᱟᱜ ᱫᱚ ᱠᱟᱱᱟ ᱦᱳᱭ ᱛᱚ ᱡᱟᱦᱟᱱᱟᱜ ᱦᱚᱭᱛᱳ ᱠᱟᱨᱮᱱᱴ ᱠᱚ ᱰᱤᱥᱴᱟᱵ ᱠᱟᱱ ᱛᱟᱭᱟ ᱚᱲᱟᱜ ᱠᱚᱨᱮ ᱚᱱᱟ ᱠᱚᱭ ᱴᱷᱤᱠ ᱫᱟᱲᱮᱭᱟᱜ ᱟᱭ ᱚᱱᱟ᱾ ᱚᱞᱚᱜ ᱯᱟᱲᱦᱟᱣ ᱜᱮᱭᱟᱱ ᱛᱮ᱾ ᱟᱨ ᱡᱟᱦᱟᱸᱭ ᱡᱩᱫᱤ ᱟᱡ ᱠᱟᱞᱪᱟᱨ ᱦᱮᱨᱤᱴᱮᱡᱽ ᱥᱟᱵ ᱥᱟᱱᱟᱭᱮ ᱠᱟᱱᱟ᱾ ᱛᱟᱦᱚᱞᱮ ᱠᱷᱟᱱ ᱫᱚ ᱚᱱᱮ ᱡᱟᱦᱟᱸ ᱟᱵᱚᱣᱟᱜ ᱠᱚᱞᱟ ᱥᱟᱵᱽᱡᱮᱠᱴ ᱠᱚ ᱢᱮᱱᱟᱜ ᱫᱚ ᱚᱱᱟ ᱠᱚᱛᱮ ᱚᱱᱟ ᱠᱚᱛᱮ ᱜᱟᱹᱦᱤᱨ ᱫᱷᱟᱹᱵᱤᱡ ᱮ ᱯᱟᱲᱦᱟᱣ ᱫᱟᱲᱮᱭᱟᱜᱼᱟ᱾ ᱟᱨᱚ ᱡᱩᱫᱤ ᱡᱟᱦᱟᱸᱭ ᱜᱟᱛᱮ ᱜᱟᱛᱮ ᱠᱚ ᱡᱩᱫᱤ ᱠᱚ ᱢᱟᱱᱮ ᱱᱩᱭ ᱡᱩᱫᱤ ᱱᱚᱣᱟ ᱛᱮ ᱤᱱᱴᱟᱨᱮᱥᱴ ᱛᱟᱭ ᱱᱩᱭ ᱡᱩᱫᱤ ᱱᱚᱣᱟ ᱛᱮ ᱤᱱᱴᱟᱨᱮᱥᱴ ᱛᱟᱭ ᱛᱟᱦᱚᱞᱮ ᱵᱟᱱᱟᱨ ᱛᱮ ᱡᱷᱚᱛᱚ ᱟᱠᱚ ᱠᱚ ᱢᱮᱥᱟ ᱟᱛᱮᱫ ᱠᱚ ᱱᱠᱟᱱ ᱰᱮᱵᱷᱞᱚᱯ ᱫᱟᱲᱮᱭᱟᱜᱼᱟ ᱠᱚ ᱱᱩᱭ ᱢᱟᱱᱮ ᱠᱚᱞᱟ ᱥᱮᱠ ᱥᱟᱱᱟᱮ ᱚᱱᱠᱟᱭᱟ ᱱᱩᱭ ᱫᱚ ᱤᱧᱡᱤᱱᱤᱭᱟᱨᱤᱝ ᱥᱮᱠᱥᱮᱱ᱾
ᱟᱪᱪᱷᱟ᱾ ᱯᱟᱭ ᱡᱩᱠᱛᱤ ᱵᱤᱱ ᱫᱚᱦᱚ ᱠᱟᱜ-ᱟ᱾
ᱟᱨ ᱰᱚᱠᱩᱢᱮᱱ ᱴᱮᱥᱚᱱ ᱟᱛᱮᱫ ᱱᱟᱭ ᱠᱚᱢᱯᱤᱭᱩᱴᱟᱨ ᱨᱤᱱᱤᱡ ᱜᱤᱫᱽᱨᱟᱹ ᱫᱚ ᱚᱱᱠᱟᱭ ᱥᱮᱯ ᱫᱚᱦᱚ ᱫᱟᱲᱮᱭᱟᱜ-ᱟ ᱚᱱᱠᱟ ᱫᱚ ᱡᱟᱛᱮ ᱵᱟᱝ ᱟᱫᱚᱜ ᱢᱟ᱾ ᱟᱸᱜ ᱡᱟᱛᱮ ᱯᱚᱨᱮ ᱨᱮᱱ ᱯᱩᱨᱵᱚ ᱯᱩᱨᱩᱥ ᱠᱚ ᱡᱟᱦᱟᱸᱭ ᱢᱮᱱᱟᱜ ᱠᱚ ᱜᱤᱫᱽᱨᱟᱹ ᱨᱮᱱ ᱜᱤᱫᱽᱨᱟᱹ ᱩᱱᱠᱩ ᱦᱚᱸᱠᱚ ᱧᱮᱞ ᱫᱟᱲᱮᱭᱟᱜ ᱢᱟᱠᱚ ᱡᱮ ᱯᱟᱹᱦᱤᱞ ᱫᱚ ᱱᱚᱝᱠᱟ ᱢᱮᱱᱟᱜᱼᱟ᱾
ᱟᱪᱪᱷᱟ
ᱡᱮᱢᱚᱱ ᱞᱟᱹᱭ ᱦᱟᱯᱮ ᱞᱟᱹᱭ ᱞᱟᱹᱭ ᱢᱩᱪᱟᱹᱫᱮᱭᱟᱞᱤᱧ᱾ ᱞᱟᱹᱭ ᱢᱩᱪᱟᱹᱫᱮᱜᱼᱟ ᱞᱤᱧ ᱱᱚᱣᱟ ᱡᱮᱢᱚᱱ ᱦᱩᱸ ᱟᱵᱚ ᱠᱚᱫᱚ ᱫᱤᱱ ᱯᱟᱹᱦᱤᱞ ᱠᱚᱨᱮᱱᱟᱜ ᱡᱟᱦᱟᱸ ᱦᱩᱭ ᱠᱟᱱᱟ ᱡᱷᱚᱛᱚ ᱫᱚ ᱵᱟᱵᱚᱱ ᱵᱟᱲᱟᱭᱟ ᱛᱚ ᱩᱱᱫᱤᱱ ᱡᱟᱦᱟᱸ ᱛᱟᱦᱮᱸᱭᱟ ᱢᱚᱪᱟ ᱢᱚᱪᱟ ᱛᱮᱠᱚ ᱞᱟᱹᱭ ᱟᱹᱜᱩᱭᱮᱫ ᱛᱟᱦᱮᱸᱫ ᱩᱱᱠᱩ ᱨᱮᱱ ᱟᱵᱚᱨᱮᱱ ᱦᱟᱯᱲᱟᱢ ᱠᱚ ᱟᱵᱚᱨᱮᱱ ᱫᱟᱫᱟ ᱛᱟᱠᱚ ᱠᱩ ᱞᱮᱭᱟ ᱟᱠᱚ ᱛᱟᱦᱮᱸᱫ ᱠᱚ ᱫᱟᱹᱫᱩ ᱛᱟᱠᱚ ᱟᱵᱚᱨᱮᱱ ᱵᱟᱵᱟ ᱛᱟᱠᱚ ᱞᱮᱭᱟ ᱟᱠᱚ ᱵᱟᱵᱟ ᱠᱚᱫᱚ ᱟᱵᱚ᱾ ᱠᱩ ᱞᱟᱹᱭ ᱟᱵᱚᱱ ᱠᱟᱱᱟ ᱵᱟᱹᱭ ᱵᱟᱹᱭ ᱛᱮ ᱚᱱᱟ ᱢᱤᱫᱴᱟᱝ ᱢᱟᱱᱮ ᱢᱤᱫᱴᱮᱱ ᱠᱚᱢᱤᱱᱤᱠᱮᱥᱚᱱ ᱜᱮᱯ ᱛᱟᱦᱮᱱ ᱜᱮᱭᱟ ᱥᱮ ᱠᱟᱹᱴᱤᱡ ᱠᱟᱹᱴᱤᱡ ᱨᱮᱦᱚᱸ ᱟᱨ ᱠᱤᱪᱷᱩ ᱠᱤᱪᱷᱩ ᱢᱤᱫᱴᱟᱝ ᱵᱟᱨᱭᱟ ᱠᱟᱛᱷᱟ ᱠᱚᱫᱚ ᱟᱫᱚᱜ ᱜᱮᱭᱟ ᱚᱱᱠᱟ ᱡᱟᱛᱮ ᱵᱟᱝ ᱟᱫᱚᱜ ᱢᱟ ᱚᱱᱟ ᱠᱷᱟᱹᱛᱤᱨ ᱱᱩ ᱠᱚᱢᱯᱤᱭᱩᱴᱟᱨ ᱠᱚᱛᱮ ᱰᱚᱠᱩᱢᱮᱱᱴᱮᱥᱚᱱ ᱫᱚᱦᱚ ᱠᱟᱛᱮᱫ ᱫᱚ ᱵᱷᱟᱭᱜᱤ ᱠᱚᱜ-ᱟ᱾
ᱚᱛᱛᱮ ᱟᱵᱚᱨᱮᱱ ᱡᱮᱱᱟᱨᱮᱥᱚᱱ ᱠᱚ ᱡᱟᱦᱟᱸ ᱟᱵᱚᱣᱟᱜ ᱴᱟᱭᱤᱢ ᱦᱚ ᱪᱮᱠᱟ ᱟᱵᱚ ᱵᱚᱱ ᱛᱟᱦᱮᱸ ᱠᱟᱱᱟ ᱚᱱᱟ ᱠᱚᱠᱚ ᱵᱩᱡᱷᱟᱹᱣ ᱧᱟᱢ ᱫᱟᱲᱮᱭᱟᱜ-ᱟ ᱥᱮ ᱪᱮᱫ? ᱟᱵᱚᱣᱟᱜ ᱥᱚᱝᱥᱠᱨᱤᱛᱤ ᱠᱚ ᱥᱟᱵ ᱫᱚᱦᱚ ᱫᱟᱲᱮᱭᱟᱜ ᱢᱟ᱾
ᱦᱳᱭ᱾
ᱟᱪᱪᱷᱟ᱾
ᱟᱭᱢᱟ ᱟᱭᱢᱟ ᱥᱟᱨᱦᱟᱣ ᱜᱚᱢᱠᱮ ᱱᱚᱝᱠᱟᱱ ᱡᱩᱠᱛᱤ ᱟᱹᱵᱤᱱᱟᱜ ᱟᱹᱞᱤᱧ ᱥᱟᱢᱟᱝ ᱨᱮᱵᱤᱱ ᱫᱚᱦᱚ ᱠᱮᱜ-ᱟ᱾ ᱟᱹᱰᱤᱜᱟᱱ ᱥᱤᱠᱷᱱᱟᱹᱛ ᱞᱤᱧ ᱧᱟᱢ ᱠᱟᱜ-ᱟ ᱟᱹᱵᱤᱱ ᱴᱷᱮᱱ ᱠᱷᱚᱱᱟᱜ᱾
ᱦᱟᱸ ᱟᱹᱞᱤᱧ ᱦᱚᱸ ᱟᱹᱰᱤ ᱪᱚᱨᱚᱠ ᱞᱤᱧ ᱵᱩᱡᱷᱟᱹᱣ ᱠᱮᱫᱟ ᱟᱹᱵᱤᱱ ᱥᱟᱶ ᱨᱚᱲ ᱟᱛᱮᱫ᱾
ᱦᱮᱸ ᱟᱯᱱᱟ ᱨᱟ ᱚᱠᱛᱚ ᱠᱚ ᱜᱤ ᱛᱤᱱᱟᱹᱜ ᱦᱩᱭ ᱦᱮᱡ ᱮᱱᱟ?
ᱟᱨ ᱢᱤᱫ ᱢᱤᱱᱤᱴ ᱜᱟᱱ ᱢᱮᱱᱟᱜ-ᱟ᱾
ᱟᱪᱪᱷᱟ ᱜᱚᱢᱠᱮ᱾
ᱛᱟᱯᱚᱨᱮ ᱚ ᱟᱞᱮ ᱥᱮᱱ ᱢᱟ ᱱᱚᱛᱮ ᱨᱤᱢᱤᱞ ᱟᱠᱟᱫᱟᱭ ᱫᱟᱜ-ᱟᱭ ᱥᱮ ᱪᱮᱫ ᱜᱚᱢᱠᱮ?
ᱚᱻ ᱚᱱᱠᱟ᱾ ᱪᱮᱫ ᱞᱮᱠᱟ ᱫᱚᱭ ᱫᱟᱜ ᱠᱮᱫ-ᱟ ᱵᱟᱱ ᱠᱮᱫ ᱟᱭ ᱥᱮ ᱮᱢᱱᱤ ᱮᱢᱱᱤ ᱜᱮ ᱦᱟᱞᱠᱟ ᱦᱟᱞᱠᱟ ᱜᱮ ᱫᱟᱜ ᱠᱮᱫ ᱛᱟᱦᱮᱸᱜ?
ᱦᱟᱞᱠᱟ ᱜᱮ ᱫᱟᱜ ᱮ ᱟᱭ ᱜᱚᱢᱠᱮ ᱵᱟᱱ ᱫᱷᱟᱹᱨᱤᱡ ᱫᱚ ᱵᱟᱝ-ᱟ᱾ ᱚᱱᱟ ᱫᱟᱜ ᱮᱫᱟᱭ ᱨᱚᱦᱚᱲᱚᱜ ᱠᱟᱱᱟ ᱟᱨᱦᱚᱸ ᱫᱟᱜ ᱮᱜ-ᱟᱭ᱾ ᱢᱟᱱᱮ ᱯᱚᱨᱤᱵᱮᱥᱴᱟᱜ ᱵᱷᱮᱡᱟ ᱵᱷᱮᱡᱟ ᱜᱮ ᱫᱚᱦᱚ ᱠᱟᱜ ᱠᱟᱱᱟᱭ᱾
ᱚᱻ ᱢᱚᱱᱮ ᱦᱚᱸ ᱱᱤᱭᱟᱹ ᱱᱤᱢᱱᱚ ᱪᱟᱯ ᱠᱚᱫᱚ ᱦᱚᱭᱛᱚ ᱵᱟᱝ ᱢᱩᱪᱟᱹᱫᱚᱜ-ᱟ ᱡᱟ ᱢᱚᱱᱮᱜ ᱠᱟᱱᱟ᱾
ᱦᱮᱸ ᱜᱚᱢᱠᱮ᱾ ᱴᱷᱤᱠ ᱜᱮᱭᱟ ᱛᱟᱦᱚᱞᱮ ᱜᱚᱢᱠᱮ ᱟᱭᱢᱟ ᱥᱟᱨᱦᱟᱣ ᱟᱹᱵᱤᱱ ᱱᱚᱝᱠᱟᱱ ᱡᱩᱠᱛᱤ ᱠᱚ ᱟᱹᱞᱤᱧ ᱥᱟᱢᱟᱝ ᱨᱮᱵᱮᱱ ᱫᱚᱦᱚ ᱠᱮᱫ-ᱟ᱾
ᱦᱮᱸ ᱟᱹᱞᱤᱧ ᱯᱟᱦᱟᱴᱟ ᱠᱷᱚᱱ ᱦᱚᱸ ᱟᱭᱢᱟ ᱥᱟᱨᱦᱟᱣ ᱟᱹᱰᱤ ᱢᱚᱡᱽ ᱜᱮᱞᱤᱧ ᱵᱩᱡᱷᱟᱹᱣ ᱠᱮᱫ-ᱟ ᱨᱚᱲᱛᱮ᱾